ᱵᱷᱟᱜᱮ ᱡᱚᱦᱟᱨ ᱜᱮ
ᱦᱳᱭ ᱦᱳᱭ ᱡᱚᱛᱚᱠᱷᱚᱱ ᱜᱟᱱᱚᱜ ᱠᱟᱱᱟ ᱛᱚᱛᱚᱠᱷᱚᱱ ᱨᱚᱯᱚᱲ ᱤᱫᱤᱭᱟ ᱵᱟᱞᱟᱝ ᱥᱮ ᱪᱮᱫ ᱞᱟᱹᱭ ᱜᱮᱭᱟ ᱵᱤᱱ
ᱦᱮᱸ ᱦᱮᱸ ᱤᱧ ᱱᱤᱭᱟᱹ ᱜᱮ ᱤᱧᱟᱹᱜ ᱢᱟ ᱞᱟᱥ ᱫᱮᱠᱷᱟᱣ ᱮᱫᱟ ᱟᱢᱟᱜ ᱛᱤᱱᱟᱹᱜ ᱟᱨ ᱢᱮᱱᱟᱜ ᱛᱟᱢᱟ ᱥᱮ ᱪᱮᱫ
ᱤᱧᱟᱹᱜ ᱢᱚᱱᱮ ᱦᱚᱭᱚᱜᱼᱟ ᱟᱨ ᱱᱤᱭᱟᱹ ᱯᱳᱨᱮᱛᱮ ᱟᱨ ᱵᱟᱨᱭᱟ ᱜᱟᱱ ᱦᱚᱭᱛᱳ ᱠᱚᱞ ᱫᱟᱲᱮᱭᱟ ᱵᱤᱱᱟ
ᱚᱸ ᱟᱪᱪᱷᱟ ᱛᱟᱦᱚᱞᱮ ᱱᱤᱛᱚᱜ ᱫᱚ ᱦᱩᱭᱩᱜ ᱠᱟᱱᱟ
ᱱᱤᱛᱳᱜ ᱫᱚ ᱛᱚᱵᱮ ᱮᱸ
ᱥᱚᱨᱦᱟᱭ ᱥᱚᱨᱦᱟᱭ ᱫᱤᱭᱮ ᱛᱮᱞᱟᱝ ᱨᱚᱲᱟ ᱥᱚᱨᱦᱟᱭ ᱥᱟᱠᱨᱟᱛ ᱟᱵᱚᱣᱟᱜ ᱡᱚᱢᱼᱼ ᱥᱮ ᱪᱮᱫ ᱥᱮ ᱚᱱᱟ ᱠᱚ ᱵᱟᱫᱟᱛᱮ ᱥᱮ ᱮᱴᱟᱜ ᱠᱤᱪᱷᱩᱼᱼ
ᱦᱳᱭ ᱥᱚᱦᱨᱟᱭ ᱥᱟᱠᱨᱟᱛ ᱟᱛᱮ ᱤᱫᱤ ᱞᱮᱜᱮ ᱞᱟᱝ ᱪᱮᱫ ᱠᱚᱞᱟᱝ ᱵᱟᱲᱟᱭᱟ ᱟᱢ ᱪᱮᱫ ᱠᱚᱢ ᱵᱟᱲᱟᱭᱟ ᱤᱧ ᱪᱮᱫ ᱠᱚᱧ ᱵᱟᱲᱟᱭᱟ
ᱵᱟᱝ ᱚᱱᱟ ᱠᱚ ᱵᱟᱫ ᱞᱮᱠᱷᱟᱱ ᱵᱟᱝ ᱠᱷᱟᱱ ᱮᱴᱟᱜ ᱠᱤᱪᱷᱩ ᱱᱚᱜᱼᱚᱭᱼᱼ ᱢᱟᱜ ᱢᱚᱬᱮ ᱟᱪᱪᱷᱟ ᱟᱪᱪᱷᱟ ᱢᱟᱜ ᱢᱚᱬᱮ ᱠᱷᱚᱱ ᱤᱧ ᱤᱥᱴᱟᱰ ᱫᱟ ᱟᱡᱚᱢ ᱵᱤᱱ ᱡᱟᱦᱮᱨ ᱱᱚᱣᱟ ᱠᱤᱪᱷᱩ ᱫᱤᱱᱼᱼ ᱢᱟᱜᱢᱚᱬᱮ ᱠᱚ ᱥᱟᱨᱫᱤ ᱦᱩᱭᱱᱟ ᱱᱚᱣᱟ ᱟᱞᱮ ᱱᱚᱛᱮ ᱨᱮ
ᱚ ᱟᱪᱪᱷᱟ ᱟᱪᱪᱷᱟᱼᱼ
ᱦᱳᱭ ᱡᱟᱦᱟᱱᱟ ᱤᱭᱟᱹᱼᱼ ᱡᱟᱦᱟᱱᱟᱜ ᱠᱚᱵᱤᱱ ᱟᱸᱡᱚᱢ ᱧᱟᱢᱮ ᱫᱟᱠᱤ ᱥᱟᱰᱮ ᱠᱚ
ᱦᱮᱸ
ᱟᱹᱞᱤᱧ ᱤᱧᱟᱹᱜ ᱨᱚᱲᱼᱼ ᱯᱚᱨᱤᱥᱠᱟᱨ ᱟᱸᱡᱚᱢᱚᱜ ᱠᱟᱱᱟ ᱛᱚ? ᱡᱟᱦᱟᱱᱟᱜ ᱵᱮᱠᱜᱨᱟᱣᱩᱱᱰ ᱨᱮ ᱱᱚᱭᱮᱥ ᱠᱚ ᱵᱟᱝ ᱥᱟᱰᱮ ᱠᱟᱱᱟ ᱛᱚ?
ᱵᱟᱝᱟ ᱵᱟᱝᱟ ᱱᱚᱭᱮᱥ ᱠᱚᱫᱚ ᱵᱟᱝ ᱥᱟᱰᱮ ᱠᱟᱱᱟ ᱱᱤᱛᱜᱮ ᱠᱟᱹᱴᱤᱡ, ᱠᱟᱹᱴᱤᱡ ᱠᱟᱹᱴᱤᱡ ᱟᱸᱡᱚᱢᱚᱜ ᱠᱟᱱ ᱛᱟᱦᱮᱸᱫᱟ ᱱᱤᱛ ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ ᱾
ᱚᱻ ᱛᱟᱦᱟᱞᱮ ᱱᱮᱴᱣᱟᱨᱠ ᱨᱮᱱᱟᱜ ᱯᱨᱚᱵᱞᱮᱢ ᱚᱱᱟ ᱨᱮᱱᱟᱜ ᱫᱚ ᱾
ᱦᱳᱭ ᱦᱳᱭ ᱾
ᱛᱟᱦᱚᱞᱮ
ᱟᱫᱚ ᱦᱚᱸ ᱞᱟᱹᱭ ᱵᱤᱱ ᱥᱚᱦᱚᱨᱟᱭ ᱤᱫᱤᱭᱟᱛᱮᱫ ᱪᱮᱫ ᱵᱤᱱ ᱞᱟᱹᱭᱮᱫ ᱛᱟᱦᱮᱸᱫᱟ?
ᱥᱚᱦᱚᱨᱟᱭ ᱫᱚ ᱵᱟᱝ ᱤᱭᱟᱹ ᱞᱤᱧ ᱞᱟᱹᱭ ᱮᱫ ᱛᱟᱦᱮᱱᱟ ᱢᱟᱜ ᱢᱚᱬᱮ ᱦᱤᱥᱤᱫ ᱛᱮ ᱦᱳᱭ ᱾ ᱢᱟᱜ ᱢᱚᱬᱮ ᱤᱫᱤᱠᱟᱛᱮᱫ ᱢᱟᱜ ᱢᱚᱬᱮ ᱫᱚ ᱞᱟᱹᱭ ᱞᱮᱠᱷᱟᱱ ᱪᱮᱫ ᱟᱵᱚ ᱱᱚᱜᱼᱚᱭ ᱡᱟᱦᱮᱨ ᱵᱚᱱ ᱪᱟᱞᱟᱜᱼᱟ ᱵᱟᱦᱟ ᱵᱚᱸᱜᱟ ᱵᱟᱦᱟ ᱵᱚᱸᱜᱟ ᱨᱮᱱᱟᱜ ᱦᱳᱭ ᱚᱱᱟ ᱵᱟᱦᱟ ᱵᱚᱸᱜᱟ ᱨᱮᱱᱟᱜ ᱠᱟᱹᱴᱤᱡ ᱚᱱᱟ ᱨᱮᱱᱟᱜ ᱠᱟᱹᱴᱤᱡ ᱤᱭᱟᱹ ᱪᱮᱫ ᱠᱚ ᱞᱟᱹᱭ ᱫᱚ? ᱠᱟᱹᱴᱤᱡ ᱥᱮᱬᱟ ᱫᱷᱟᱯ ᱞᱟᱹᱭ ᱞᱮᱠᱷᱟᱱ ᱾ ᱚᱱᱰᱮ ᱜᱮᱛᱚ ᱠᱩ ᱞᱟᱹᱭᱟ ᱥᱮ ᱪᱮᱫ ᱠᱚ ᱞᱟᱹᱭᱟ ᱚᱱᱠᱟᱜᱮ ᱢᱟᱜ ᱢᱚᱬᱮ ᱟᱨ ᱤᱭᱟᱹ ᱟᱹᱰᱤ ᱥᱮᱢ ᱥᱮᱱ ᱜᱮ ᱟᱞᱤᱧ ᱛᱤᱱᱟᱹᱜ ᱞᱤᱧ ᱧᱮᱞ ᱟᱠᱟᱫᱟ ᱟᱹᱞᱤᱧ ᱤᱱᱟᱹᱜ ᱜᱤᱛᱩ ᱞᱤᱧ ᱞᱮᱞ ᱟᱠᱟᱫᱟ ᱵᱟᱦᱟ ᱵᱚᱸᱜᱟ ᱟᱨ ᱚᱱᱟ ᱠᱚ ᱢᱟ ᱴᱤᱡ ᱥᱮᱢ ᱫᱷᱟᱨᱟ ᱜᱮ ᱾
ᱟᱪᱟᱨ ᱟᱪᱟᱨ ᱪᱟᱞ ᱟᱪᱟᱞ ᱠᱚᱫᱚ ᱡᱩᱫᱤ ᱡᱩᱵᱤᱱ ᱧᱮᱞᱟ ᱛᱚᱵᱮ ᱩᱹᱰᱤᱜᱟᱱ ᱫᱚ ᱮᱠᱮ ᱜᱮᱭᱟ ᱟᱫᱚ ᱮᱻ ᱵᱚᱸᱜᱟ ᱵᱩᱨᱩ ᱟᱞᱟᱫᱟ ᱜᱮᱭᱟ ᱠᱚ ᱾
ᱚᱻ ᱟᱪᱪᱷᱟ ᱾
ᱟᱨ ᱨᱩ ᱵᱟᱡᱱᱟ ᱠᱚ ᱠᱟᱹᱴᱤᱡ ᱟᱞᱟᱫᱟ ᱜᱮᱭᱟ᱾
ᱦᱮᱸ ᱨᱩ ᱠᱟᱹᱴᱤᱡ ᱟᱞᱫᱟ ᱧᱚᱜ ᱜᱮᱭᱟ ᱾
ᱟᱨ ᱦᱳᱭ ᱚᱱᱟ ᱠᱚᱜᱮ ᱵᱟᱝᱠᱷᱟᱱ ᱵᱟᱦᱟ ᱞᱮᱠᱟ ᱜᱮ ᱚᱱᱟ ᱨᱮᱦᱚᱸ ᱩᱢ ᱛᱟᱦᱮᱱᱟ ᱚᱱᱟ ᱨᱮᱦᱚᱸ ᱥᱟᱨᱫᱤ ᱛᱟᱦᱮᱱᱟ ᱾ ᱦᱮᱸ ᱫᱟᱜ ᱫᱩᱞ ᱦᱚᱸ ᱛᱟᱦᱮᱱᱟ ᱾
ᱦᱩᱸ ᱦᱩᱸ ᱾
ᱵᱟᱝᱠᱷᱟᱱ ᱫᱚ ᱡᱷᱚᱛᱚ ᱮᱠᱤᱜᱮ ᱟᱫᱚ ᱵᱚᱸᱜᱟ ᱵᱩᱨᱩ ᱠᱚᱜᱮ ᱠᱟᱹᱴᱤᱡ ᱟᱞᱟᱫᱟ ᱟᱞᱟᱫᱟ ᱵᱟᱝᱠᱷᱟᱱ ᱫᱚ ᱟᱨ ᱚᱱᱟ ᱨᱩ ᱵᱟᱡᱽᱱᱟ ᱠᱚ ᱟᱨ ᱪᱮᱫ ᱾ ᱵᱟᱝᱠᱷᱟᱱ ᱫᱚ ᱡᱷᱚᱛᱚ ᱜᱮ ᱢᱤᱫ ᱞᱮᱠᱟ ᱜᱮ ᱟᱨᱠᱤ‌ ᱾
ᱦᱩᱸ ᱾
ᱟᱫᱚ ᱢᱟᱜ-ᱢᱚᱬᱮ ᱤᱫᱤᱭᱟᱛᱮᱜ ᱛᱮ ᱡᱩᱫᱤᱧ ᱞᱟᱹᱭᱟ ᱤᱧ ᱦᱮᱸ ᱤᱧ ᱡᱟᱦᱟᱸᱧ ᱵᱟᱲᱟᱭᱟ ᱾
ᱢᱟᱜᱢᱚᱬᱮ ᱫᱚ ᱩᱰᱤ ᱦᱚᱲ ᱠᱚ ᱞᱟᱹᱭᱟ ᱵᱟᱨᱫᱤᱱ ᱟᱨ ᱚᱰᱤ ᱦᱚᱲ ᱠᱚ ᱞᱟᱹᱭᱟ ᱯᱮ ᱫᱤᱱ᱾
ᱦᱮᱸ ᱾
ᱢᱤᱫᱴᱟᱝ ᱠᱟᱛᱷᱟ ᱢᱤᱫᱴᱟᱝ ᱢᱮᱱᱟᱜᱼᱟ ᱡᱮ
ᱪᱮᱫ ᱚᱸ ᱪᱮᱫ ᱠᱚ ᱞᱟᱹᱭᱟ ᱞᱟᱹᱭ ᱵᱤᱱ?
ᱯᱮ ᱢᱟᱦᱟ ᱯᱮ ᱧᱤᱫᱟ
ᱦᱩᱸ ᱾
ᱪᱮᱫ ᱞᱮᱠᱟ ᱢᱤᱫᱴᱟᱝ ᱠᱟᱛᱷᱟ ᱢᱮᱱᱟᱜᱼᱟ ᱥᱟᱱᱛᱟᱲᱤ ᱛᱮ ᱦᱮᱸ᱾ ᱱᱤᱭᱟᱹ ᱠᱟᱨᱤᱭᱟ ᱮᱯ ᱠᱷᱚᱱ ᱜᱤ ᱤᱧ ᱫᱚ ᱮᱴᱟᱜ ᱫᱤᱥᱚᱢ ᱨᱮᱱ ᱦᱚᱲ ᱴᱷᱮᱱ ᱠᱷᱚᱱᱤᱧ ᱟᱸᱡᱚᱢ ᱟᱠᱟᱜᱼᱟ ᱦᱮᱸ ᱚᱱᱟ ᱫᱚ ᱾ ᱦᱮᱸ ᱟᱫᱚ ᱩᱢ ᱢᱟᱦᱟ ᱥᱟᱨᱫᱤ ᱢᱟᱦᱟ ᱟᱨ ᱫᱟᱜ ᱫᱩᱞ ᱾ ᱦᱮᱸ ᱵᱟᱥᱠᱮ ᱢᱟᱦᱟ ᱾
ᱵᱟᱥᱠᱮ ᱵᱟᱥᱠᱮ ᱢᱟᱦᱟ ᱾
ᱦᱳᱭ ᱾ ᱟᱫᱚ ᱩᱢ ᱢᱟᱦᱟ ᱨᱮᱢᱟ ᱚᱱᱮ ᱡᱟᱦᱮᱨ ᱠᱚᱵᱚᱱ ᱥᱟᱡᱟᱣ ᱵᱟᱲᱟᱭᱟ ᱾ ᱟᱨ ᱛᱟᱨᱯᱚᱨ ᱟᱹᱭᱩᱵ ᱵᱮᱲᱟ ᱱᱟᱭᱠᱮ ᱚᱲᱟᱜ ᱨᱮ ᱵᱚᱸᱜᱟ ᱠᱚᱵᱚᱱ ᱵᱚᱸᱜᱟ ᱵᱩᱨᱩ ᱟᱛᱮᱜ ᱵᱚᱸᱜᱟ ᱠᱚᱵᱚᱱ ᱩᱲᱩᱠ ᱠᱚᱣᱟ ᱟᱨ ᱪᱮᱫ ᱦᱮᱸ ᱾
ᱥᱮ ᱪᱮᱫ ᱱᱚᱜ ᱚᱱᱟ ᱢᱤᱫᱴᱮᱡᱧ ᱞᱟᱹᱭᱟ ᱦᱟᱯᱮ
ᱯᱟᱞᱮᱫ ᱱᱚᱣᱟ ᱵᱚᱸᱜᱟ ᱵᱩᱨᱩ ᱞᱟᱹᱭ ᱠᱚ ᱯᱟᱞᱮᱫ ᱢᱟᱱᱟᱣ ᱜᱮᱭᱟ ᱯᱟᱞᱮᱫ ᱚᱱᱟ ᱤᱭᱟᱹ ᱨᱮ ᱾ ᱞᱟᱹᱭ ᱪᱚ ᱠᱟᱫᱟ ᱯᱟᱞᱮᱫ ᱾
ᱵᱟᱝᱼᱟ, ᱵᱟᱝᱼᱟ ᱵᱟᱝᱼᱟ, ᱵᱟᱝ ᱵᱟᱨᱚᱱᱟ ᱾
ᱪᱮᱫ ᱪᱮᱫ ᱢᱟᱱᱟ ᱜᱮᱭᱟ?
ᱱᱤᱭᱟᱹ ᱚᱱᱟ ᱤᱭᱟᱹ ᱤᱫᱤ ᱟᱛᱮᱫ ᱦᱟᱱᱟ ᱨᱟᱡᱽᱱᱤᱛᱤ ᱤᱫᱤᱭᱟ ᱛᱮᱫ ᱫᱚ ᱵᱟᱝ ᱞᱟᱹᱭ ᱜᱟᱱᱚᱜᱼᱟ ᱟᱨᱠᱤ᱾
ᱟᱪᱪᱷᱟ, ᱟᱪᱪᱷᱟ ᱾
ᱚᱱᱟ ᱠᱚ ᱤᱫᱤ ᱟᱛᱮᱜ ᱾ ᱦᱳᱭ ᱱᱤᱭᱟᱹ ᱵᱚᱸᱜᱟ ᱵᱩᱨᱩ ᱟᱵᱚᱣᱟᱜ ᱟᱪᱟᱨ ᱵᱤᱪᱟᱨ ᱤᱫᱤ ᱟᱛᱮᱫ ᱫᱚ ᱞᱟᱹᱭ ᱜᱟᱱᱚᱜ ᱜᱮᱭᱟ ᱾
ᱟᱪᱪᱷᱟ ᱛᱟᱦᱚᱞᱮ ᱚᱱᱠᱟ
ᱟᱫᱚ ᱦᱳᱭ ᱛᱟᱨ ᱯᱚᱨᱮ ᱢᱟ ᱩᱱ ᱦᱤᱞᱳᱜ ᱵᱚᱸᱜᱟ ᱡᱟᱦᱮᱨ ᱠᱚᱠᱚ ᱧᱮᱞ ᱟᱹᱜᱩᱭᱟ, ᱡᱟᱦᱮᱨ ᱠᱚᱠᱚ ᱥᱟᱡᱟᱭ ᱦᱩᱭᱩᱜᱼᱟ᱾ ᱥᱟᱹᱨᱫᱤ ᱦᱤᱞᱳᱜ ᱜᱮᱛᱚ ᱵᱚᱸᱜᱟ ᱵᱩᱨᱩ ᱟᱛᱮᱫ ᱥᱚᱲᱮ ᱠᱚᱵᱚᱱ ᱡᱚᱢ ᱠᱚᱣᱟ ᱛᱟᱨᱯᱚᱨᱮ ᱤᱭᱟᱹ ᱠᱚ ᱡᱟᱦᱟᱸᱭ ᱢᱟᱱᱥᱤᱠ ᱠᱚᱠᱚ ᱮᱢᱟ ᱠᱚ ᱩᱱᱠᱩ ᱠᱚ ᱮᱢᱟ ᱾ ᱦᱮᱸ ᱫᱚᱱ ᱵᱟᱲᱟᱭ ᱟᱵᱚᱱ ᱾
ᱦᱩᱸ ᱾
ᱢᱟᱹᱭ ᱵᱤᱴᱤ ᱠᱚᱠᱚ ᱮᱱᱮᱡ ᱵᱟᱲᱟᱭᱟ, ᱵᱟᱹᱵᱩ ᱠᱚᱠᱚ ᱫᱚᱱ ᱵᱟᱲᱟᱭᱟ ᱴᱟᱢᱟᱠ ᱛᱩᱢᱫᱟᱜ ᱠᱚ ᱨᱩᱭᱟ᱾ ᱦᱮᱸ ᱾
ᱦᱩᱸ, ᱦᱩᱸ᱾
ᱛᱟᱨᱯᱚᱨ ᱵᱟᱥᱠᱮ ᱦᱤᱞᱳᱜ ᱢᱟ ᱱᱟᱭᱠᱮᱭᱟᱜ ᱡᱟᱸᱜᱟ ᱨᱮ ᱫᱟᱜ ᱫᱩᱞ ᱟᱛᱮᱜ ᱡᱷᱚᱛᱚ ᱦᱚᱲ ᱫᱟᱜ ᱤᱨᱪᱤ ᱟᱵᱚᱱᱟᱜ ᱾ ᱛᱟᱨᱯᱚᱨᱮ ᱫᱟᱜ
ᱫᱟᱜ ᱫᱩᱞ ᱟᱨᱟᱢᱵᱚ ᱟᱜ ᱟᱨᱟᱢᱵᱚᱭᱟ
ᱟᱨᱟᱢᱵᱚᱭ ᱟᱵᱚᱱ ᱟᱫᱚ ᱟᱵᱚ ᱱᱚᱛᱮ ᱫᱚ ᱚᱠᱚᱭ ᱦᱤᱞᱤ ᱫᱟᱹᱭ ᱫᱩᱞᱟᱭ ᱠᱟᱱᱟᱭ, ᱚᱠᱚᱭ ᱤᱭᱟᱹ ᱫᱩᱞᱟᱭ ᱠᱟᱱᱟᱭ ᱠᱤᱱᱛᱩ ᱤᱧ ᱡᱟᱦᱟᱸ ᱢᱤᱫᱴᱟᱝ ᱚᱱᱛᱮ ᱤᱭᱟᱹ ᱚᱲᱟᱜ ᱢᱟᱱᱮ ᱠᱮᱥᱯᱩᱨ ᱥᱮᱫ ᱪᱟᱞᱟᱣ ᱞᱮᱱᱟᱹᱧ ᱥᱮ ᱵᱟᱲᱟᱭ ᱜᱮᱭᱟᱢ ᱛᱚ ᱚᱨᱡᱩᱱ ᱛᱟᱠᱚ ᱚᱲᱟᱜ, ᱚᱱᱛᱮ ᱫᱚ ᱯᱩᱨᱟᱹ ᱴᱟᱢᱟᱠ ᱛᱩᱢᱫᱟᱜ ᱠᱟᱛᱮᱜ ᱵᱟᱥᱠᱮ ᱨᱮ ᱚᱲᱟᱜ, ᱚᱲᱟᱜ ᱠᱚ ᱪᱟᱞᱟᱜᱼᱟ᱾ ᱫᱟᱜ ᱫᱩᱞ
ᱦᱩᱸ ᱦᱩᱸ ᱦᱩᱸ ᱾
ᱟᱫᱚ ᱚᱱᱟ ᱚᱲᱟᱜ ᱨᱮᱜᱮ ᱡᱚᱫᱤ ᱦᱤᱞᱤ ᱢᱮᱱᱟᱭ ᱠᱷᱟᱱ ᱦᱤᱞᱤ ᱫᱩᱞ ᱟᱫᱮᱭᱟᱭ ᱾ ᱠᱟᱠᱟ ᱢᱮᱱᱟᱭ ᱠᱷᱟᱱ ᱠᱟᱠᱟ ᱫᱩᱞ ᱟᱫᱤᱭᱟ. ᱾
ᱢᱟᱱᱮ ᱡᱷᱚᱛᱚ ᱦᱚᱲ ᱜᱮ ᱫᱩᱞ ᱜᱟᱱᱚᱜᱼᱟ ᱠᱚᱱᱳ ᱢᱟᱱᱟ ᱵᱟᱹᱱᱩᱜ-ᱟ ᱚᱸᱰᱮ ᱫᱚ᱾
ᱦᱳᱭ, ᱢᱟᱱᱮ ᱚᱲᱟᱜ ᱚᱲᱟᱜ ᱠᱚ ᱪᱟᱞᱟᱣ ᱟᱛᱮᱜ ᱫᱩᱞᱟᱠᱚ᱾ ᱦᱮᱸ, ᱱᱤᱝᱠᱟᱹ ᱵᱟᱝᱟ ᱡᱮ ᱩᱠᱩ ᱩᱠᱩ ᱪᱟᱞᱟᱣ ᱮᱱᱟᱢ ᱦᱟᱸᱰᱮᱢ ᱫᱩᱞ ᱟᱛᱮᱫ ᱦᱚᱴᱟᱛ ᱢᱟᱨᱤᱢ ᱫᱩᱞᱟ ᱱᱤᱝᱠᱟᱹ ᱚᱲᱟᱜ ᱢᱤᱫ ᱫᱷᱟᱨᱮ ᱠᱷᱚᱱ ᱯᱩᱨᱟᱹ ᱢᱤᱫᱴᱟᱝ ᱢᱤᱫᱴᱟᱝ ᱚᱲᱟᱜ ᱠᱚ ᱴᱟᱢᱟᱠ ᱴᱩᱢᱰᱟᱜ ᱤᱭᱟᱹ ᱟᱛᱮᱫ ᱯᱩᱨᱟᱹ ᱨᱩ ᱨᱩᱭᱟᱛᱮᱫ ᱯᱩᱨᱟᱹ
ᱟ ᱵᱟᱝᱠᱷᱟᱱ ᱟᱫᱷᱟᱱ ᱠᱩᱡ ᱫᱚ ᱡᱮᱢᱚᱱ ᱟᱫᱷᱟᱱ ᱠᱩᱡᱫᱚ ᱡᱚ ᱟᱫᱷᱟᱱ ᱦᱚᱲ ᱠᱚ ᱡᱚᱱ ᱡᱷᱚᱛᱚ ᱢᱤᱫᱴᱤᱡ ᱡᱟᱭᱜᱟ ᱟᱠ ᱟᱠᱷᱲᱟ ᱠᱮᱫᱟ ᱠᱚ ᱡᱷᱚᱛᱚ ᱦᱚᱲ ᱠᱚ ᱦᱮᱡ ᱥᱮᱴᱮᱨ ᱮᱱᱟ ᱟᱫᱚ ᱚᱸᱰᱮ ᱜᱮ ᱡᱚᱛᱚ ᱦᱚᱲ ᱫᱟᱜ ᱫᱩᱞ ᱠᱚ ᱦᱩᱭᱱᱟ ᱤᱱᱟᱹ ᱵᱟᱝᱠᱷᱟᱱ ᱚᱲᱟᱜ ᱠᱚᱨᱮ ᱫᱚ ᱵᱟᱵᱚᱱ ᱞᱚᱦᱚᱫ ᱤᱭᱟᱹᱭ ᱜᱮᱭᱟ ᱚᱱᱟ ᱠᱷᱟᱹᱤᱨ ᱢᱤᱫᱴᱤᱡ ᱡᱟᱭᱜᱟ ᱨᱮᱠᱷᱟᱱ ᱱᱟᱯᱟᱭᱚᱜᱼᱟ᱾ ᱫᱚ ᱡᱮᱢᱚᱱ ᱡᱟᱦᱟᱱᱟᱜ ᱨᱟᱪᱟ ᱢᱤᱫᱴᱤᱡ ᱛᱟᱦᱮᱸ ᱞᱮᱠᱷᱟᱱ ᱥᱮᱬᱟ ᱧᱚᱜ ᱨᱟᱪᱟ ᱱᱟᱭᱠᱮ ᱱᱟᱪᱟ ᱨᱮ ᱦᱩᱭ ᱫᱟᱲᱮᱭᱟᱜᱼᱟ᱾ ᱚᱱᱟ ᱨᱟᱪᱟ ᱨᱮ ᱡᱷᱚᱛᱚ ᱵᱚᱱ ᱫᱟᱜ ᱠᱚᱵᱚᱱ ᱫᱩᱞ ᱞᱮᱠᱷᱟᱱ ᱱᱟᱯᱟᱭᱚᱜᱼᱟ ᱚᱱᱟ ᱢᱟ᱾
ᱦᱳᱭ, ᱟᱵᱟᱨ ᱚᱱᱟ ᱤᱧ ᱢᱤᱫᱴᱟᱝ ᱠᱟᱛᱷᱟ ᱫᱩᱧ ᱞᱟᱹᱭ ᱫᱩᱧ ᱦᱤᱲᱤᱧ ᱠᱮᱜᱼᱟ᱾ ᱚ ᱢᱟᱱᱮ ᱚᱠᱟ ᱠᱚᱨᱮ ᱫᱚ ᱵᱟᱝᱟ ᱚᱱᱟ ᱵᱚᱸᱜᱟ ᱥᱚᱢᱚᱭ ᱜᱮ ᱾ ᱚᱱᱟ ᱩᱢ ᱢᱟᱦᱟ ᱥᱮ ᱥᱟᱨᱫᱤ ᱢᱟᱦᱟ ᱚᱱᱟ ᱫᱚ ᱵᱟᱹᱧ ᱩᱭᱦᱟᱹᱨ ᱮᱭᱟ ᱾
ᱦᱩᱸ ᱾
ᱩᱱ ᱥᱚᱢᱚᱭ ᱵᱤᱱᱛᱤ ᱦᱚᱸᱠᱚ ᱞᱟᱹᱭ ᱜᱮᱭᱟ ᱟᱵᱚᱨᱮᱱ ᱯᱩᱨᱟᱹ ᱯᱩᱨᱩᱫᱷᱩᱞᱹ ᱨᱮᱱᱟᱜ ᱜᱚᱞᱯᱚ ᱟᱵᱚᱣᱟᱜ ᱡᱟᱦᱟᱸ ᱤᱭᱟ ᱤᱫᱤᱟᱛᱮᱫ
ᱦᱮᱸ ᱚᱱᱟ ᱫᱚᱠᱚ ᱚᱱᱟ ᱫᱚᱠᱚ ᱞᱟᱹᱭᱟ ᱩᱢ, ᱡᱮᱫᱤᱱ ᱩᱢ ᱢᱟᱦᱟ ᱠᱟᱱᱟ ᱥᱮᱫᱤᱱ ᱜᱮᱠᱚ ᱞᱟᱹᱭᱟ ᱩᱢ ᱢᱟᱦᱟ ᱡᱚ ᱠᱷᱚᱱ ᱟᱹᱭᱩᱵ ᱵᱮᱲᱟ ᱡᱚᱠᱷᱚᱱ ᱠᱚ ᱩᱰᱩᱠᱚᱜᱼᱟ ᱡᱚᱠᱷᱚᱱ ᱤᱭᱟᱹ ᱠᱚ ᱟᱹᱜᱩᱭᱟ ᱡᱚᱠᱷᱚᱱ ᱪᱟᱞᱟᱣ ᱠᱟᱛᱮ ᱫᱟᱜ ᱵᱚᱱ ᱟᱹᱜᱩᱭᱟ ᱛᱚ ᱜᱷᱟᱴ ᱵᱚᱱ ᱤᱭᱟᱹ ᱠᱚ ᱨᱟᱠᱟᱵ ᱟᱹᱜᱩᱭᱟ ᱫᱟᱜ ᱠᱷᱚᱱ ᱪᱮᱫ ᱠᱚ ᱟᱹᱜᱩᱭ ᱫᱚ ᱚᱱᱟ ᱠᱚ ᱤᱧ ᱦᱚᱸ ᱵᱟᱹᱧ ᱧᱮᱞ ᱟᱠᱟᱫ ᱜᱮᱭᱟ, ᱟᱞᱮ ᱟᱛᱩ ᱨᱮ ᱩᱱᱟᱹᱜ ᱵᱟᱝ ᱦᱩᱭ ᱵᱟᱲᱟ ᱟᱠᱟᱱᱟ ᱾ ᱡᱟᱦᱟᱸ ᱛᱤᱱᱟᱹᱜ ᱤᱧ ᱟᱸᱡᱚᱢ ᱟᱠᱟᱫᱟ, ᱤᱱᱟᱹᱠᱤᱱ ᱤᱝᱠᱤᱱ ᱡᱚᱠᱷᱚᱡ ᱜᱮᱠᱚ ᱠᱚᱨᱟᱣ ᱤᱫᱤᱭᱟ ᱟᱨ ᱥᱮᱫᱤᱱ ᱜᱮ ᱦᱩᱭᱩᱜᱼᱟ ᱚᱱᱟ ᱤᱭᱟᱹ ᱠᱚ ᱾
ᱚᱱᱟ ᱵᱤᱱᱛᱤ ᱾
ᱦᱩᱸ, ᱵᱤᱱᱛᱤ ᱠᱚ ᱦᱩᱭᱩᱜᱼᱟ ᱥᱮᱫᱤᱱ ᱜᱮ ᱾
ᱦᱳᱭ ᱾ ᱤᱧᱦᱚ ᱢᱟᱱᱮ ᱵᱤᱱᱛᱤ ᱟᱸᱡᱚᱢ ᱨᱮᱱᱟᱜ ᱫᱚ ᱩᱱᱟᱹᱜ ᱢᱟᱱᱮ ᱤᱭᱟᱹ ᱫᱚ ᱵᱟᱝ ᱦᱩᱭ ᱠᱟᱱ ᱛᱤᱧᱟᱹ, ᱢᱟᱱᱮ ᱵᱟᱹᱧ ᱟᱸᱡᱚᱢ ᱠᱟᱜᱼᱟ ᱾ ᱟᱫᱚ ᱱᱤᱭᱟᱹ ᱫᱩᱧ ᱟᱸᱡᱚᱢ ᱟᱠᱟᱜᱼᱟ ᱡᱮ ᱢᱟᱜ ᱢᱚᱬᱮ ᱵᱟᱦᱟ ᱠᱚ ᱥᱚᱢᱚᱭ ᱵᱤᱱᱛᱤᱭᱟᱠᱚ ᱟᱨ ᱪᱮᱫ ᱾ ᱦᱮᱸ ᱾
ᱦᱮᱸ, ᱤᱧ ᱫᱚ ᱵᱟᱝᱟ ᱤᱧ ᱫᱚ ᱡᱮᱢᱚᱱ ᱟᱞᱮ ᱟᱛᱩ ᱨᱮᱧ ᱟᱸᱡᱚᱢ ᱟᱠᱟᱫ ᱜᱮ ᱤᱧ ᱛᱤᱱᱟᱹᱜ ᱤᱧ ᱵᱟᱲᱟᱜ ᱟᱞᱮ ᱟᱹᱛᱩ ᱠᱚᱨᱮ ᱛᱚᱠᱷᱚᱱ ᱫᱚ ᱡᱮᱢᱚᱱ ᱱᱚᱣᱟ ᱟᱞᱮ ᱟᱛᱩ ᱫᱚ ᱠᱟᱨᱟᱢ ᱦᱩᱭᱩᱜ ᱜᱮᱭᱟ, ᱠᱟᱨᱟᱢ ᱨᱮᱱᱟᱜ ᱫᱚᱧ ᱞᱟᱹᱭ ᱫᱟᱲᱟᱭᱟᱜᱼᱟ, ᱠᱟᱨᱟᱢ ᱫᱚ ᱡᱚᱠᱷᱚᱱ ᱠᱟᱨᱟᱢ ᱦᱚᱸ ᱯᱮ ᱵᱟᱨ ᱫᱤᱱ ᱦᱩᱭᱩᱜᱼᱟ ᱾ ᱯᱨᱚᱛᱷᱚᱢ ᱫᱤᱱ ᱦᱩᱭᱩᱜᱼᱟ
ᱠᱟ ᱦᱩᱭᱩᱜᱼᱟ ᱞᱟᱹᱭ ᱢᱮᱥᱮ ᱤᱧ ᱟᱸᱡᱚᱢ ᱠᱟᱜ ᱟᱹᱧ ᱪᱟᱞᱟᱣ ᱦᱚᱸᱧ ᱪᱟᱞᱟᱣ ᱠᱟᱱᱟ ᱠᱟᱱᱟ ᱠᱟᱨᱟᱢ ᱨᱮ ᱠᱤᱱᱛᱩ ᱦᱤᱲᱤᱧ ᱠᱟᱹᱜᱼᱟᱹᱧ ᱾
ᱠᱟᱨᱟᱢ ᱨᱮ ᱠᱤᱪᱷᱩ ᱵᱤᱱ ᱛᱟᱦᱮᱱᱟ ᱡᱮᱢᱚᱱ ᱡᱟᱦᱟᱸᱭ ᱵᱚᱸᱜᱟ ᱵᱚᱸᱜᱟ ᱭᱟᱠᱚ ᱡᱟᱦᱟᱸᱭ ᱵᱚᱱ ᱵᱚᱸᱜᱟᱭᱠᱤᱱ ᱵᱟᱨ ᱦᱚᱲ᱾
ᱦᱳᱭ᱾
ᱟᱢ ᱠᱤᱱ ᱚᱱᱟ᱾ ᱠᱤᱪᱷᱩ ᱫᱤᱱ ᱢᱟᱲᱟᱝ ᱠᱷᱚᱱ ᱥᱟᱛ ᱫᱤᱱ ᱠᱷᱚᱱ ᱛᱤᱱᱟᱹᱜ ᱫᱤᱱ ᱠᱷᱚᱱ ᱠᱤᱪᱷᱩ ᱟᱹᱰᱤ ᱫᱤᱱ ᱠᱷᱚᱱ ᱜᱮ᱾ ᱥᱮᱴ ᱯᱟᱞᱚᱱᱟ ᱠᱤᱱᱛᱩ ᱡᱚᱠᱷᱳ ᱠᱤᱪᱩ ᱟᱭᱤᱥᱠᱚ ᱡᱚᱢ ᱵᱟᱜᱟᱱ᱾ ᱠᱚᱱᱳ ᱠᱤᱪᱷᱩ ᱡᱚᱢ ᱵᱟᱝ ᱤᱱᱠᱟᱹ ᱛᱮᱜᱮ ᱛᱟᱦᱮᱸ ᱡᱟᱦᱟᱸ ᱥᱮᱫ ᱪᱟᱞᱟᱜ ᱦᱚᱸ ᱵᱟᱝᱟ᱾ ᱚᱲᱟᱜ ᱨᱮᱜᱮ ᱛᱟᱦᱮᱸ ᱠᱚᱜ᱾ ᱟᱫᱚ ᱡᱮ ᱫᱤᱱ ᱵᱚᱱ ᱫᱤᱱ ᱵᱚᱱ ᱴᱷᱤᱠ ᱠᱟᱜ ᱫᱚ᱾
ᱦᱩᱸ᱾
ᱚ ᱥᱮ ᱫᱤᱱ᱾ ᱡᱮᱫᱤᱱ ᱵᱟᱨᱫᱤᱱ ᱴᱷᱤᱠ ᱠᱟᱱᱟ ᱯᱚᱛᱷᱚᱢ ᱫᱤᱱ ᱫᱚ ᱟᱹᱭᱩᱵ ᱵᱮᱲᱟ ᱟᱨ ᱫᱤᱱ ᱵᱮᱲᱟ ᱫᱚ᱾ ᱠᱚᱱᱳ ᱵᱚᱸᱜᱟ ᱵᱟᱵᱚᱱ ᱨᱟᱠᱟᱵ ᱟᱹᱜᱩ ᱠᱚᱣᱟ ᱟᱨ ᱟᱵᱚ ᱫᱚ ᱟᱹᱭᱩᱵ ᱵᱮᱲᱟ ᱵᱚᱱ ᱠᱚᱨᱟᱣᱟ᱾ ᱱᱚᱣᱟ ᱤᱭᱟᱹ ᱤᱭᱟᱹ ᱫᱚᱵᱚᱱ᱾ ᱠᱟᱨᱚᱱ ᱫᱚ ᱟᱹᱭᱩᱵ ᱵᱮᱲᱟ ᱵᱚᱱ ᱠᱚᱨᱟᱣᱟ ᱡᱚᱠᱷᱚᱱ ᱟᱹᱭᱩᱵ ᱵᱮᱲᱟ ᱯᱨᱛᱷᱚᱢ ᱫᱚ ᱦᱩᱭᱩᱜ ᱠᱟᱱᱟ᱾ ᱥᱚᱨᱵᱚ ᱯᱨᱚᱛᱷᱚᱢ ᱵᱚᱱ ᱪᱟᱞᱟᱜᱼᱟ ᱯᱨᱚᱛᱷᱚᱢ ᱯᱮ ᱫᱤᱱᱯᱚᱨ ᱢᱤᱫ ᱫᱤᱱ ᱫᱚᱵᱚᱱ᱾ ᱡᱷᱚᱛᱚ ᱠᱤᱪᱷᱩ ᱵᱚᱱ ᱥᱟᱡᱟᱣᱟ ᱚᱰᱮ ᱡᱟᱭᱜᱟ ᱨᱮ᱾ ᱚᱠᱟᱨᱮᱵᱚᱱ ᱵᱚᱸᱜᱟᱭᱟ ᱚᱠᱟᱨᱵᱚᱱ ᱪᱤᱠᱟᱹᱭᱟ ᱚᱱᱟ ᱵᱚᱱ ᱥᱟᱡᱟᱣᱟ ᱟᱹᱰᱤ ᱪᱚᱨᱚᱠ ᱵᱟᱦᱟ ᱠᱚᱵᱚᱱ ᱟᱹᱜᱩᱭᱟ᱾ ᱩᱯᱟᱹᱞ ᱵᱟᱦᱟ ᱵᱚᱱ ᱟᱹᱜᱩᱭᱟ ᱩᱯᱟᱹᱞ ᱵᱟᱦᱟ ᱯᱚᱨᱟᱭᱱᱤ ᱵᱟᱦᱟ᱾ ᱚᱱᱟ ᱵᱟᱦᱟ ᱵᱚᱱ ᱟᱹᱜᱩᱭᱟ ᱢᱟᱜ᱾ ᱛᱤᱱᱟᱹᱜ ᱪᱚᱨᱚᱠ ᱢᱤᱫ ᱟᱹᱰᱤ ᱪᱚᱨᱚᱠ ᱜᱩᱞ ᱫᱷᱟᱨᱟ ᱵᱚᱱ ᱵᱮᱱᱟᱣᱟ ᱵᱮᱱᱟᱣ ᱠᱟᱛᱮ ᱚᱱᱟ᱾ ᱵᱚᱱ ᱚᱱᱟ ᱩᱯᱟᱹᱞ ᱵᱟᱦᱟ ᱯᱚᱨᱟᱱᱤ ᱵᱟᱦᱟ ᱵᱚᱱ ᱛᱚᱞᱟᱜᱼᱟ ᱚᱱᱟᱨᱮ᱾ ᱱᱟᱲᱤᱛᱮ ᱛᱟᱨᱯᱚᱨᱮ ᱩᱞ ᱥᱟᱠᱟᱢ ᱤᱭᱟᱹ᱾ ᱩᱞ ᱥᱟᱠᱟᱢ ᱵᱟᱠᱚ ᱵᱮᱵᱚᱦᱟᱨ ᱜᱮᱭᱟ ᱚᱠᱚᱭ ᱚᱱᱟ ᱠᱚ ᱛᱟᱦᱮᱱ ᱠᱤᱪᱷᱩ᱾
ᱦᱳᱭ ᱩᱞ ᱥᱟᱠᱟᱢ ᱫᱚ ᱡᱟᱦᱱᱟᱜ ᱜᱮ ᱥᱟᱹᱜᱩᱱ ᱠᱟᱹᱢᱤ ᱤᱭᱟᱹ ᱨᱮᱫᱚ ᱩᱞ ᱥᱟᱠᱟᱢ ᱫᱚ᱾ ᱢᱟᱱᱮ ᱞᱟᱹᱠᱛᱤ ᱠᱟᱱ ᱜᱮᱭᱟ ᱦᱳᱭ᱾
ᱚᱱᱟ ᱛᱚᱞᱟᱛᱮᱫ ᱚᱱᱟ ᱪᱮᱛᱟᱱ ᱪᱮᱛᱟᱱ ᱫᱟᱠᱟ ᱟᱠᱟ ᱠᱟᱛᱮᱫ ᱢᱤᱫ ᱫᱤᱱ ᱦᱤᱞᱳᱜ᱾ ᱯᱩᱭᱞᱩ ᱫᱤᱱ ᱫᱚ ᱤᱱᱟᱹᱴᱟᱜ ᱤᱱᱟᱹ ᱟᱭᱩᱵ ᱫᱚ ᱤᱱᱟᱹ ᱯᱚᱨᱮᱨ ᱫᱤᱱ ᱟᱭᱩᱵ ᱵᱮᱲᱟ᱾
ᱟᱨ ᱛᱤᱱᱟᱹᱜ ᱫᱤᱜᱮ ᱱᱚᱴᱟ ᱫᱚ ᱱᱚᱴᱟ ᱫᱚ᱾ ᱛᱟᱞᱟ ᱧᱤᱫᱟᱹ ᱞᱟᱹᱭ ᱞᱮᱠᱷᱟᱱ ᱛᱟᱞᱟ ᱧᱤᱫᱟᱹ ᱛᱟᱞᱟ ᱧᱤᱫᱟᱹ᱾ ᱡᱟᱦᱟᱸᱭ ᱵᱟᱨᱦᱚᱲ ᱠᱤᱱ ᱛᱟᱦᱮᱱᱟ ᱚᱠᱚᱭ ᱥᱟᱫᱚᱢ ᱥᱮ ᱪᱤᱠᱟ ᱵᱚᱱ ᱞᱟᱹᱭ ᱟᱠᱚ ᱫᱚ᱾ ᱟᱫᱚ ᱩᱱᱠᱤᱱ ᱵᱟᱨ ᱦᱚᱲ ᱠᱤᱱ ᱛᱟᱦᱮᱸ ᱠᱚᱜ ᱩᱱᱠᱤᱱ ᱠᱤᱱ ᱩᱯᱟᱹᱥ ᱨᱮ ᱠᱤᱱ ᱛᱟᱦᱮᱸᱞᱮᱱᱟ ᱩᱱᱠᱤᱱ᱾ ᱥᱟᱶᱛᱮ ᱛᱟᱯᱚᱨᱮ ᱢᱟᱹᱡᱷᱤ ᱠᱚ ᱤᱭᱟᱹ ᱠᱚ ᱡᱟᱦᱟᱸ ᱛᱤᱱᱟᱹᱜ? ᱟᱵᱚ ᱢᱚᱬᱮ ᱦᱚᱲ ᱢᱮᱱᱟᱜ ᱠᱚᱣᱟ ᱛᱟᱯᱚᱨᱮ᱾ ᱦᱩᱸ ᱱᱟᱭᱠᱮ ᱠᱚ ᱡᱷᱚᱛᱚ ᱦᱚᱲ ᱪᱟᱞᱟᱣ ᱠᱟᱛᱮᱜ ᱫᱚ᱾ ᱚᱠᱟᱨᱮᱵᱚᱱ ᱤᱭᱟᱹ ᱚᱴᱚ ᱟᱠᱟᱫᱟ ᱵᱟᱞᱤ ᱵᱚᱱ ᱚᱣᱟᱨ-ᱟ ᱵᱟᱨᱤ? ᱵᱟᱞᱤ ᱚᱣᱟᱨ ᱨᱟᱠᱟᱵ ᱟᱵᱚᱱ ᱯᱮ ᱫᱷᱟᱣ ᱛᱩᱯᱩ ᱛᱩᱯᱩ ᱠᱟᱛᱮᱜ᱾ ᱚᱸᱰᱮ ᱠᱤᱱ ᱛᱩᱯᱩᱱᱟ ᱯᱮᱫᱷᱟ ᱠᱤᱱ ᱯᱮᱫᱷᱟᱠᱤᱱ ᱰᱩᱵᱩᱡᱚᱜ-ᱟ ᱛᱟᱨᱯᱚᱨ ᱚᱱᱟ ᱠᱚᱛᱮ ᱵᱟᱹᱞᱤ ᱠᱤᱱ ᱚᱣᱟᱨᱟ᱾ ᱵᱟᱞᱤ ᱠᱤᱱ ᱚᱣᱟᱨ ᱟᱹᱜᱩᱭᱟ ᱫᱤᱯᱤᱞ ᱟᱹᱜᱩᱭᱟᱠᱤᱱ ᱪᱷᱳᱴᱳ ᱢᱟᱹᱪᱤ᱾ ᱢᱟᱹᱪᱤᱢ ᱵᱤᱱ ᱢᱪᱤᱢ ᱵᱟᱰᱟᱭ ᱜᱮᱭᱟ ᱛ ᱢᱟᱹᱪᱤ ᱚᱱᱟ? ᱦᱟᱢᱟᱞ ᱠᱟᱛᱮ ᱠᱤᱱ ᱟᱹᱜᱩᱭᱟ᱾
ᱢᱟᱹᱪᱤ ᱢᱟᱹᱪᱤ ᱚ ᱵᱟ᱾ ᱢᱟᱹᱪᱤ ᱫᱚ ᱦᱩᱭᱩᱜ ᱠᱟᱱᱟ ᱚᱱᱟ ᱜᱷᱟᱴ ᱠᱷᱚᱱ ᱵᱟᱞᱤ ᱫᱤᱯᱤᱞ ᱟᱛᱮᱫ ᱠᱤᱱ ᱟᱹᱜᱩᱭ ᱫᱚ ᱚᱱᱟ᱾
ᱢᱟᱹᱪᱤ ᱫᱚ ᱦᱩᱭᱩᱜ ᱠᱟᱱᱟ ᱡᱮ ᱢᱤᱫᱴᱤᱡ ᱫᱩᱲᱩᱵ ᱡᱟᱭᱜᱟ ᱢᱤᱫᱴ ᱢᱟᱪᱤ ᱫᱚᱠᱚ ᱞᱟᱹᱭᱟ ᱯᱟᱨᱠᱚᱢ ᱞᱮᱠᱟ ᱠᱟᱱᱟ ᱦᱚᱯᱚᱱ ᱯᱟᱨᱠᱚᱢ ᱚᱱᱟ ᱫᱚ᱾ ᱯᱟᱨᱠᱚᱢ ᱞᱮᱠᱟ ᱜᱮᱠᱚ ᱵᱮᱱᱟᱣᱟ ᱚᱱᱟ ᱫᱚ ᱦᱩᱰᱤᱧ ᱜᱮ ᱢᱟᱱᱮ ᱡᱮᱢᱚᱱ ᱜ᱾ ᱟᱵᱤᱱ ᱵᱟᱰᱟᱭ ᱜᱮᱫᱚ ᱜᱟᱸᱰᱳ ᱟᱜ ᱜᱟᱸᱰᱚ ᱞᱮᱠᱟ ᱜᱮ ᱤᱱᱟᱹ ᱢᱟᱨᱟᱝ ᱜᱮ ᱚᱱᱟ ᱯᱟᱪᱤᱼᱼ ᱯᱟᱨᱠᱚᱢ ᱞᱮᱠᱟ ᱜᱮ ᱛᱟᱦᱮᱱᱟ ᱟᱫᱚ ᱚᱱᱟᱴᱟᱜ ᱨᱮ ᱟᱹᱜᱩ ᱠᱟᱛᱮᱫ ᱚᱱᱟᱴᱟᱜ ᱛᱮᱜᱮ ᱟᱹᱜᱩ ᱚᱱᱟᱴᱟᱜ ᱛᱮ ᱟᱹᱜᱩ ᱠᱟᱛᱮᱫ ᱱᱚᱼᱼ ᱛᱮ ᱚᱱᱟ ᱚᱠᱟ ᱨᱮᱵᱚᱱ ᱵᱮᱱᱟᱣ ᱟᱠᱟᱫ ᱫᱚ ᱤᱭᱟᱹ ᱛᱷᱟᱱ ᱞᱮᱠᱟ ᱠᱟᱨᱟᱢ ᱨᱮᱱᱟᱜᱼᱼ ᱚᱱᱟ ᱛᱷᱟᱱ ᱨᱮ ᱚᱱᱟ ᱵᱟᱞᱤ ᱛᱮ ᱥᱚᱢᱟᱱ ᱟᱠᱤᱱ ᱢᱟᱱᱮ ᱩᱥᱩᱞᱼᱼ ᱯᱤᱰᱟᱹ ᱞᱮᱠᱟ ᱠᱤᱱ ᱵᱮᱱᱟᱣ-ᱟ ᱚᱱᱟ ᱵᱮᱱᱟᱣ ᱦᱩᱭ ᱠᱟᱛᱮᱫ ᱠᱤᱪᱷᱩᱼᱼ ᱠᱤᱪᱷᱩ ᱠᱟᱹᱢᱤ ᱠᱚ ᱢᱮᱱᱟᱜᱼᱟ ᱚᱱᱟ ᱠᱚᱨᱟᱣ ᱟᱛᱮᱼᱼ ᱛᱟᱨᱯᱚᱨ ᱱᱚᱰᱮ ᱠᱷᱚᱱ ᱪᱟᱞᱟᱣ ᱦᱩᱭᱩᱜᱼᱟ ᱟᱵᱟᱨ ᱠᱟᱨᱟᱢ ᱠᱟᱨᱟᱢ ᱰᱟᱹᱨ ᱟᱹᱜᱩ ᱠᱟᱨᱟᱢᱼᱼ ᱰᱟᱹᱨ ᱫᱚ ᱦᱟᱸᱜ ᱠᱟᱨᱟᱢ ᱯᱚᱨ ᱤᱭᱟᱹ ᱫᱟᱨᱮ ᱟᱹᱜᱩ ᱦᱩᱰᱤᱧᱼᱼ ᱚᱱᱟ ᱪᱟᱞᱟᱣ ᱠᱟᱛᱮᱫ ᱚᱱᱟ ᱚᱛ ᱠᱷᱚᱱ ᱩᱰᱩᱠ ᱠᱟᱛᱮᱫ
ᱦᱩᱸ
ᱚᱛ ᱠᱷᱚᱱ ᱩᱰᱩᱠ ᱟᱹᱜᱩ ᱠᱟᱛᱮᱜ ᱛᱟᱯᱚᱨ ᱚᱱᱟ ᱟᱹᱜᱩ ᱠᱟᱛᱮᱜ ᱚᱱᱟ ᱢᱮᱱᱟᱜᱼᱟ ᱯᱮ ᱫᱷᱟᱣ ᱟᱹᱪᱩᱨ ᱠᱟᱛᱮ ᱯᱨᱚᱛᱷᱚᱢ ᱫᱚ ᱛᱩᱫ ᱵᱟᱭ ᱜᱟᱱᱚᱜᱼᱟ ᱯᱨᱚᱛᱷᱚᱢ ᱫᱚ ᱦᱩᱭᱩᱜ ᱠᱟᱱᱟ ᱥᱮᱨᱮᱧ ᱥᱮᱨᱮᱧ ᱛᱮ ᱩᱱᱤ ᱠᱟᱨᱟᱢᱼᱼ ᱫᱟᱨᱮ ᱵᱚᱱ ᱵᱮᱨᱮᱫ ᱮᱭᱟ ᱠᱟᱨᱟᱢ ᱫᱟᱨᱮ ᱵᱮᱨᱮᱫ ᱠᱟᱛᱮᱫ ᱩᱱᱤᱭᱟᱜ ᱯᱚᱨ ᱯᱟᱨᱤᱢ ᱫᱚ ᱩᱱ ᱤᱭᱟᱹ ᱵᱚᱱ ᱦᱟᱛᱟᱣ ᱛᱟᱭᱟ ᱚᱱᱩᱢᱩᱛᱤ ᱵᱚᱱ ᱦᱟᱛᱟᱣ ᱛᱟᱭ ᱛᱮ ᱚᱱᱟ ᱚᱱᱩᱢᱩᱛᱤ ᱦᱟᱛᱟᱣ ᱠᱟᱛᱮᱫ ᱚᱱᱟ ᱠᱟᱨᱟᱢ ᱫᱟᱨᱮ ᱵᱚᱱ ᱛᱩᱫ ᱛᱮᱼᱼ ᱟᱫᱚ ᱵᱚᱱ ᱟᱹᱜᱩᱭᱟ ᱤᱭᱟᱹ ᱛᱮ ᱦᱟᱴᱟᱜᱼᱼ ᱪᱮᱛᱟᱨ ᱨᱮ ᱵᱚᱱ ᱟᱹᱜᱩᱭᱟ ᱛᱤ ᱛᱮ ᱟᱹᱜᱩ ᱵᱟᱭ ᱜᱟᱱᱚᱜᱼᱟ ᱦᱟᱴᱟᱜ ᱪᱮᱛᱟᱱ ᱨᱮᱵᱚ ᱨᱟᱠᱟᱵ ᱯᱮ ᱩᱰᱩᱠ ᱠᱟᱛᱮ ᱦᱟᱴᱟᱜ ᱪᱮᱛᱟᱱ ᱟᱹᱜᱩ ᱠᱟᱛᱮᱫᱼᱼ ᱵᱚᱱ ᱟᱹᱜᱩᱭᱟ ᱟᱹᱜᱩ ᱠᱟᱛᱮᱫ ᱱᱚᱰᱮᱼᱼ ᱚᱱᱟ ᱟᱭᱩᱵ ᱛᱚᱠᱷᱚᱱ ᱜᱮ ᱵᱚᱸᱜᱟ ᱦᱳᱭᱳᱜ ᱛᱚᱠᱷᱚᱱ ᱜᱮ ᱵᱤᱱᱛᱤ ᱦᱩᱭᱩᱜᱼᱟ ᱚᱱᱟ ᱠᱚ ᱵᱚᱸᱜᱟ ᱛᱩᱫ ᱠᱟᱛᱮᱜᱼᱼ ᱵᱤᱱᱛᱤ ᱟᱨᱟᱢᱵᱚᱜ-ᱟ ᱚᱱᱟ ᱵᱤᱱᱛᱤ ᱯᱚᱨᱮᱨ ᱫᱤᱱᱼᱼ
ᱚᱠᱛᱚ ᱢᱟ ᱠᱚᱢ ᱜᱮᱭᱟ ᱦᱮᱸ ᱟᱨ ᱢᱤᱫ ᱫᱷᱟᱣ ᱱᱟᱜ ᱱᱤ ᱱᱤᱭᱟᱹ ᱱᱤᱭᱟᱹ ᱫᱷᱟᱣ ᱫᱚ ᱚᱠᱚᱭ ᱠᱚᱞ ᱠᱟᱜ-ᱟᱭ
ᱱᱚᱣᱟ ᱟᱪᱪᱷᱟ ᱴᱷᱤᱠ ᱜᱮᱭᱟ ᱢᱟ
ᱦᱳᱭ ᱠᱚᱞ ᱮᱜ-ᱟ ᱞᱤᱧ ᱦᱮᱸ